ᱦᱮᱸ ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ, ᱦᱮᱸ ᱛᱚᱵᱮ ᱪᱮᱜ ᱪᱤᱠᱟᱹ ᱦᱩᱭᱩᱜ ᱠᱟᱱᱟ ᱾
ᱪᱮᱫ ᱦᱚᱸ ᱵᱟᱝᱜᱮ ᱱᱤᱛᱚᱜ ᱫᱚ ᱱᱚᱜ ᱫᱩᱲᱩᱵ ᱦᱩᱭ ᱠᱟᱱᱟ ᱾
ᱦᱚ
ᱛᱟᱦᱞᱮ ᱜᱚᱝᱠᱮ ᱟᱯᱮ ᱥᱮᱫ ᱫᱚ ᱨᱤᱢᱤᱞ ᱵᱟᱲᱟ ᱠᱟᱜᱟᱭ ᱥᱮ ᱵᱟᱝ ᱜᱮ?
ᱛᱮᱦᱤᱱ ᱫᱚ ᱵᱟᱭ ᱨᱤᱢᱤᱞ ᱵᱟᱲᱟᱣ ᱠᱟᱜᱼᱟ ᱾
ᱚ
ᱦᱚᱞᱟ ᱦᱚᱞᱟ ᱥᱮᱛᱟᱜ ᱥᱮᱜ ᱠᱟᱹᱴᱤᱡ ᱮ ᱫᱟᱜ ᱵᱟᱲᱟ ᱠᱮᱫᱟ ᱾
ᱟᱪ
ᱟᱨ ᱢᱟᱱᱮ ᱛᱟᱨᱟᱥᱤᱧ ᱦᱟᱵᱤᱡ ᱛᱮ ᱢᱟᱱᱮ ᱨᱤᱢᱤᱞ ᱨᱤᱢᱤᱞ ᱵᱷᱟᱵ ᱮ ᱫᱚᱦᱚ ᱠᱟᱫ ᱛᱷᱟᱱᱟ ᱟᱫᱚ ᱵᱟᱭ ᱫᱟᱜ ᱠᱟᱫᱟ ᱛᱮᱦᱤᱧ ᱫᱚ ᱦᱟᱸᱜ ᱥᱮᱛᱟᱜ ᱠᱷᱚᱱᱟᱜ ᱜᱮᱭ ᱥᱤᱛᱩᱝ ᱠᱟᱜᱼᱟ ᱾
ᱚ ᱚ
ᱛᱮ ᱫᱚ
ᱟᱞᱮ ᱥᱮᱱ ᱫᱚ ᱦᱟᱸᱜ ᱛᱮᱦᱮᱧ ᱫᱚ ᱛᱤᱠᱤᱱ ᱵᱮᱲᱟ ᱫᱚ ᱾ ᱥᱤᱛᱩᱝ ᱞᱮᱫ ᱜᱮᱭᱟᱭ ᱟᱫᱚ ᱱᱤᱛᱚᱜ ᱨᱤᱢᱤᱞ ᱨᱟᱠᱟᱵ ᱠᱟᱜᱼ ᱟᱭ ᱦᱟᱸᱜ ᱟᱫᱚ ᱫᱟᱜ ᱦᱤᱡᱩᱜᱼᱟ ᱥᱮ ᱪᱮᱜ ᱦᱟᱸ ᱚᱱᱠᱟ ᱜᱮ
ᱟᱨ ᱚᱱᱠᱟ ᱢᱟᱲᱟᱝ ᱛᱮ ᱫᱟᱜ ᱡᱟᱹᱲᱤ ᱪᱮᱜ ᱞᱮᱠᱟ ᱟᱯᱮᱥᱮᱫ ᱫᱚ ᱾
ᱢᱟᱲᱟᱝ ᱛᱚ ᱫᱟᱜ ᱵᱷᱟᱜᱮ ᱫᱟᱜ ᱡᱟᱹᱨᱤ ᱠᱮᱜᱼᱟ ᱟᱹᱰᱤ ᱰᱷᱮᱨ ᱜᱮ ᱟᱨᱠᱤ ᱾
ᱚ ᱟᱨ ᱛᱷᱟᱞᱮ ᱱᱚᱜᱚᱭ ᱛᱚ ᱦᱟᱸᱜ ᱪᱟᱥ ᱫᱤᱱ ᱠᱚ ᱥᱮᱴᱮᱨᱚᱜ ᱠᱟᱱᱟ ᱛᱷᱟᱞᱮ
ᱦᱟᱭ
ᱪᱟᱨᱟ ᱜᱚᱯᱮ ᱜᱤᱰᱤ ᱵᱟᱲᱟ ᱠᱟᱜᱼᱟ ᱥᱮ ᱵᱟᱝ ᱜᱮ?
ᱪᱟᱜ ᱪᱟᱨᱟ ᱠᱚᱫᱚᱞᱮ ᱜᱤᱰᱤ ᱠᱟᱜ ᱜᱤᱭᱟ ᱟᱨ ᱠᱤᱪᱷᱩ ᱵᱟᱹᱠᱤ ᱢᱮᱱᱟᱜᱼᱟ ᱢᱤᱫ ᱵᱟᱨᱟ ᱢᱟᱱᱮ ᱵᱤᱥᱤᱨ ᱵᱷᱟᱜᱽ ᱜᱮᱞᱮ ᱜᱤᱰᱤ ᱠᱟᱜᱼᱟ ᱠᱤᱪᱷᱩ ᱵᱟᱹᱠᱤ ᱢᱮᱱᱟᱜᱼᱟ ᱾ ᱚᱱᱮ ᱞᱟᱦᱟᱛᱮᱭ ᱫᱟᱜ ᱠᱮᱟᱭ ᱥᱮ ᱫᱟᱜ ᱯᱚᱨᱮ ᱜᱤᱰᱤ ᱠᱮᱭᱟ ᱞᱮ ᱛᱟᱨᱯᱚᱨᱮ ᱦᱟᱸᱜ ᱟᱫᱚ ᱦᱟᱸᱜ ᱚᱝᱠᱟ ᱵᱟᱛᱟᱨ ᱟᱹᱣᱨᱤ ᱧᱟᱢ ᱦᱟᱢ ᱵᱟᱭ ᱫᱟᱜ ᱠᱟᱫᱟ ᱚᱱᱠᱟ ᱾
ᱚ ᱚ
ᱟᱞᱮ ᱫᱚᱢ ᱢᱟᱱᱮ ᱱᱮᱛᱟᱨ ᱦᱚ ᱨᱚᱦᱚᱲ ᱞᱮᱜᱮᱨᱮ ᱮᱨᱟᱥᱮ
ᱦᱳᱭ ᱦᱳᱭ
ᱦᱳᱭ ᱟᱞᱮ ᱦᱚᱸ ᱚᱱᱠᱟ ᱠᱟᱱ ᱜᱮᱭᱟ ᱨᱚᱦᱚᱲ ᱨᱚᱦᱚᱲ ᱜᱮᱞᱮ ᱮᱨᱟ ᱮᱨ ᱫᱚ ᱾
ᱮᱸ ᱟᱫᱚ ᱦᱟᱸᱜ ᱚᱱᱠᱟ ᱢᱤᱜᱴᱮᱯ ᱞᱟᱹᱴᱩ ᱧᱚᱜ ᱵᱟᱭ ᱫᱟᱜ ᱞᱮᱠᱷᱟᱡ ᱦᱟᱸᱜ ᱾ ᱵᱟᱝ ᱡᱩᱛᱩᱜ ᱠᱟᱱᱟ ᱦᱟᱸᱜ ᱾
ᱦᱮᱸ ᱦᱮᱸ ᱛᱟᱞᱮ ᱚᱢᱚᱱ ᱠᱚ ᱯᱟᱞᱮᱫ ᱵᱟᱝ ᱚᱢᱚᱱ ᱵᱟᱲᱟ ᱠᱟᱱᱟ ᱾
ᱵᱟᱝᱼᱟ ᱞᱟᱦᱟ ᱛᱮᱭᱟᱜ ᱫᱚ ᱚᱢᱚᱱ ᱠᱟᱱᱟ ᱾
ᱚ ᱚ ᱚᱝᱠᱟᱜᱮ ᱟᱞᱮᱭᱟᱜ ᱦᱚᱸ ᱠᱟᱹᱴᱤᱡ ᱠᱟᱹᱴᱤᱡ ᱚᱢᱚᱱ ᱟᱠᱟᱱᱟ ᱟᱫᱚ ᱦᱟᱸᱜ ᱛᱤᱥ ᱠᱚᱛᱮ ᱞᱟᱹᱴᱩᱜ ᱠᱟᱱᱟ ᱟᱨ ᱪᱟᱥ ᱫᱤᱱ ᱠᱚᱦᱚ ᱦᱟᱸᱜ ᱵᱟᱹᱭ ᱵᱟᱹᱭ ᱛᱮ ᱥᱮᱴᱮᱨ ᱡᱟᱣᱨᱟᱜ ᱠᱟᱱᱟ
ᱟᱫᱚ ᱚᱱᱟ ᱫᱚ ᱫᱟᱜ ᱵᱟᱭ ᱧᱟᱢ ᱞᱮᱠᱷᱟᱱ ᱦᱟᱸᱜ ᱫᱚ ᱵᱟᱝ ᱞᱟᱹᱴᱩ ᱧᱚᱜᱚᱜᱼᱟ ᱦᱟᱸᱜ
ᱦᱮᱸ ᱦᱮᱸ
ᱫᱟᱜ ᱫᱚᱨᱠᱟᱨ ᱠᱟᱱᱟ ᱱᱤᱛᱚᱜ ᱢᱤᱫᱴᱮᱱ ᱞᱟᱹᱴᱩ ᱧᱚᱜ
ᱦᱮᱸ ᱦᱮᱸ ᱟᱨ ᱛᱟᱦᱚᱞᱮ ᱜᱚᱝᱠᱮ ᱟᱯᱮᱥᱮᱫ ᱫᱚ ᱢᱟᱱᱮ ᱱᱚᱜᱼᱚᱭ ᱦᱟᱸᱜ ᱦᱩᱲᱩ ᱵᱚᱱ ᱨᱚᱦᱚᱭᱟ ᱛᱚ ᱦᱟᱸᱜ ᱟᱫᱚ ᱚᱱᱟ ᱢᱟᱲᱟᱝ ᱫᱚ ᱪᱮᱫ ᱠᱚᱯᱮ ᱨᱚᱦᱚᱭ ᱵᱟᱲᱟ ᱟᱠᱟᱜᱼᱟ ᱤᱭᱟᱹ ᱵᱟᱲᱜᱮ ᱠᱚᱨᱮ ᱠᱷᱮᱛ ᱠᱚᱨᱮ
ᱚᱱᱠᱟ ᱫᱚ ᱦᱟᱸᱜ ᱵᱟᱝᱞᱮ ᱨᱚᱦᱚᱭ ᱠᱟᱜᱼᱟ ᱦᱟᱸᱜ ᱦᱩᱲᱩ ᱫᱚ ᱢᱟᱱᱮ ᱠᱚᱢ ᱩᱱᱟᱹᱜ ᱟᱞᱮᱥᱮᱫ ᱫᱚ ᱢᱟᱱᱮ ᱩᱱᱟᱹᱜ ᱵᱟᱝ ᱠᱚ ᱨᱚᱦᱚᱭ ᱜᱮᱭᱟ ᱳᱭ ᱢᱤᱫ ᱵᱟᱨ ᱦᱚᱲ ᱠᱚ ᱨᱚᱦᱚᱭ ᱜᱮᱭᱟ
ᱚ ᱚᱱᱠᱟ ᱢᱟᱱᱮ ᱥᱚᱵᱡᱤ ᱠᱚ ᱛᱟᱦᱚᱞᱮ ᱟᱯᱮ ᱚᱱᱛᱮ ᱫᱚ ᱵᱟᱝᱠᱚ ᱪᱟᱥ ᱵᱟᱲᱟᱭᱟ ᱰᱷᱮᱨ ᱫᱚ
ᱵᱟᱝ ᱵᱟᱝ ᱥᱚᱵᱽᱡᱤ ᱠᱚᱫᱚ ᱵᱟᱝ ᱠᱚ ᱪᱟᱥ ᱜᱮᱭᱟ
ᱚ
ᱦᱳᱭ ᱛᱚ ᱟᱞᱮᱥᱮᱱ ᱦᱚᱸ ᱚᱱᱠᱟ ᱩᱱᱟᱹᱜ ᱡᱟᱹᱥᱛᱤ ᱫᱚ ᱵᱟᱝ ᱜᱮ ᱟᱫᱚ ᱚᱱᱮ ᱚᱲᱟᱜ ᱨᱮ ᱡᱚᱢ ᱞᱮᱠᱟ ᱵᱟᱲᱜᱮ ᱠᱚᱨᱮ ᱦᱟᱱᱟ ᱱᱟᱣᱟ ᱫᱚ ᱨᱚᱦᱚᱭ ᱛᱟᱦᱮᱱ ᱜᱮᱭᱟ
ᱦᱮᱸ
ᱟᱨ ᱛᱟᱦᱚᱞᱮ ᱵᱟᱲᱜᱮ ᱠᱚᱨᱮ ᱦᱚᱸ ᱚᱱᱠᱟ ᱫᱚ ᱵᱟᱝᱯᱮ ᱨᱚᱦᱚᱭ ᱵᱟᱲᱟ ᱠᱟᱜᱼᱟ ᱪᱮᱫ ᱦᱚᱸ ᱛᱟᱦᱚᱞᱮ
ᱵᱟᱝ ᱵᱟᱝ ᱵᱟᱲᱜᱮ ᱨᱮ ᱵᱟᱞᱮ ᱨᱚᱦᱚᱭ ᱠᱟᱜᱼᱟ ᱦᱟᱸᱜ
ᱚ ᱡᱟᱹᱯᱩᱫ ᱫᱤᱱ ᱠᱚ ᱥᱮᱴᱮᱨᱚᱜ ᱠᱟᱱᱟ ᱛᱟᱦᱚᱞᱮ ᱡᱟᱹᱯᱩᱫ ᱫᱤᱱ ᱫᱚ ᱪᱮᱫ ᱠᱚᱛᱮᱯᱮ ᱤᱥᱤᱱ ᱵᱟᱲᱟᱭ ᱜᱮᱭᱟ ᱟᱯᱮ ᱫᱚ ᱛᱟᱦᱚᱞᱮ ᱚᱱᱛᱮ ᱫᱚ
ᱟᱨ ᱡᱟᱹᱯᱩᱫ ᱫᱤᱱ ᱫᱚ ᱚᱱᱠᱟ ᱫᱚ ᱡᱟᱹᱯᱩᱫ ᱫᱤᱱ ᱨᱮᱱᱟᱜ ᱤᱭᱟᱹ ᱫᱚ
ᱡᱮᱢᱚᱱ ᱟᱞᱮ ᱥᱮᱫ ᱫᱚ ᱡᱮᱢᱚᱱ ᱟᱞᱮᱭᱟᱜ ᱫᱚ ᱥᱩᱨ ᱨᱮ ᱵᱩᱨᱩ ᱢᱮᱱᱟᱜ ᱛᱚ ᱚᱱᱟᱛᱮ ᱵᱩᱨᱩ ᱠᱷᱚᱱ ᱥᱟᱦᱟᱱ ᱟᱹᱜᱩ ᱠᱟᱛᱮᱜ ᱚᱱᱟ ᱠᱚᱛᱮᱜᱮ ᱤᱥᱤᱱ ᱵᱟᱲᱟ ᱦᱩᱭᱩᱜᱼᱟ ᱟᱞᱮ ᱥᱮᱫ ᱫᱚ
ᱦᱮᱸ ᱟᱫᱚ ᱱᱮᱛᱟᱨ ᱫᱚ ᱢᱟᱱᱮ ᱪᱮᱜ ᱤᱧ ᱞᱮᱭᱟ ᱜᱮᱥ ᱧᱟᱢ ᱠᱟᱱᱟ ᱥᱮ ᱟᱫᱚ ᱡᱟᱹᱯᱩᱫ ᱫᱤᱱ ᱫᱚ ᱢᱟᱱᱮ ᱟᱞᱮ ᱟ ᱡᱟᱹᱯᱩᱫ ᱫᱤᱱ ᱫᱚ ᱢᱟᱱᱮ ᱜᱮᱥ ᱛᱮᱞᱮ ᱤᱥᱤᱱ ᱜᱮᱭᱟ ᱟᱨ ᱵᱟᱭ ᱡᱟᱹᱯᱩᱫ ᱠᱷᱟᱡ ᱫᱚ ᱟᱞᱮ ᱥᱮᱫ ᱫᱚ ᱚᱱᱟ ᱥᱟᱦᱟᱱ ᱠᱚᱜᱮ ᱛᱚ ᱟᱫᱚ ᱵᱩᱨᱩ ᱫᱚ ᱵᱟᱹᱱᱩᱜᱼᱟ ᱟ ᱟᱞᱮ ᱥᱮᱫ ᱫᱚ ᱢᱟᱱᱮ ᱮᱠᱟᱞ ᱜᱟᱡᱟᱲ ᱥᱮ ᱞᱟᱴᱟ ᱠᱚ ᱫᱚᱢᱮ ᱢᱮᱱᱟᱜᱼᱟ ᱟᱨᱠᱤ
ᱚ ᱚ ᱛᱟᱦᱚᱞᱮ ᱛᱟᱦᱚᱞᱮ ᱟᱯᱮ ᱫᱚ ᱛᱟᱦᱟᱞᱮ ᱥᱟᱦᱟᱱ ᱛᱮᱫᱚ ᱢᱟᱱᱮ
ᱥᱟᱦᱟᱱ ᱠᱚᱫᱚ ᱢᱟᱱᱮ ᱥᱤᱛᱩᱝ ᱫᱤᱱ ᱞᱮ ᱤᱭᱟᱹ ᱠᱟᱜᱼᱟ ᱟᱨᱠᱤ ᱟᱹᱜᱩ ᱠᱟᱜ-ᱟ ᱫᱚᱦᱚ ᱠᱟᱜᱼᱟ ᱟᱨ ᱵᱚᱨᱥᱟ ᱨᱮ ᱞᱟᱹᱜᱤᱫ
ᱦᱮᱸ ᱦᱮᱸ ᱟᱞᱮ ᱦᱚᱸ ᱚᱱᱠᱟ ᱜᱮ ᱟᱫᱚ ᱟᱞᱮᱥᱮᱫ ᱫᱚ ᱵᱩᱨᱩ ᱢᱮᱱᱟᱜ ᱟ ᱛᱚ ᱟᱫᱚ ᱥᱟᱦᱟᱱ ᱠᱚ ᱢᱟᱱᱮ ᱫᱚᱢᱮ ᱡᱟᱹᱥᱛᱤ ᱜᱮ ᱧᱟᱢᱚᱜᱼᱟ ᱟᱫᱚ ᱚᱱᱟᱛᱮ ᱰᱷᱮᱨ ᱧᱚᱜ ᱜᱮᱞᱮ ᱟᱹᱜᱩ ᱠᱟᱜᱼᱟ ᱦᱮᱸ ᱡᱟᱹᱯᱩᱫ ᱫᱤᱱ ᱞᱟᱹᱜᱤᱫ
ᱛᱟᱦᱚᱞᱮ ᱵᱩᱨᱩ ᱠᱚᱨᱮ ᱤᱭᱟᱹ ᱚᱱᱠᱟ ᱡᱚᱢ ᱡᱤᱱᱤᱥ ᱪᱮᱫ ᱡᱚ ᱵᱮᱞᱮ ᱠᱚ ᱢᱮᱱᱟᱜᱼᱟ
ᱵᱩᱨᱩ ᱨᱮᱫᱚ ᱟᱹᱰᱤ ᱟᱢᱫᱟ ᱡᱚᱜ ᱜᱮ ᱧᱟᱢᱚᱜᱼᱟ ᱧᱟᱢ ᱫᱚ ᱟᱫᱚ ᱤᱧ ᱫᱚ ᱩᱱᱟᱹᱜ ᱦᱟᱸ ᱵᱩᱨᱩ ᱠᱚᱫᱚ ᱵᱟᱹᱧ ᱫᱟᱬᱟ ᱟᱠᱟᱫᱼᱟ ᱛᱚ ᱡᱟᱦᱟᱸ ᱛᱤᱱᱟᱹᱜ ᱴᱟᱧ ᱵᱟᱲᱟᱭᱟ ᱚᱱᱠᱟ ᱫᱚ ᱦᱟᱸᱜ ᱛᱟᱨᱚᱵ ᱵᱤᱞᱤ ᱧᱟᱢᱚᱜᱼᱟ ᱟᱨ
ᱵᱩᱨᱩ ᱵᱩᱨᱩ ᱠᱚᱨᱮᱜᱮ ᱟᱨᱚ ᱵᱟᱨᱩ ᱵᱤᱞᱤ ᱠᱚ ᱧᱟᱢᱚᱜᱼᱟ ᱾ ᱟᱨ ᱚᱱᱮ ᱢᱮᱨᱟᱞ ᱠᱚ ᱞᱟᱹᱭ ᱫᱚ
ᱦᱮᱸ ᱦᱮᱸ ᱦᱮᱸ
ᱟᱫᱚ ᱦᱟᱱᱮ ᱜᱤᱫᱽᱨᱟᱹ ᱵᱮᱲᱟ ᱨᱮ ᱚᱱᱟ ᱠᱚ ᱡᱚᱢ ᱞᱮ ᱪᱟᱞᱟᱣ ᱪᱟᱞᱟᱣ ᱵᱟᱲᱟᱜ ᱠᱟᱱ ᱛᱟᱦᱮᱱᱟ ᱵᱟᱨᱩ ᱵᱤᱞᱤ ᱡᱚᱢ ᱱᱮᱛᱟᱨ ᱫᱚ ᱩᱱᱟᱹᱜ ᱵᱟᱹᱧ ᱪᱟᱞᱟᱣ ᱵᱟᱲᱟᱜ ᱠᱟᱱᱟ ᱵᱩᱨᱩ ᱠᱚ
ᱦᱮᱸ ᱟᱞᱮᱥᱮᱫ ᱚᱱᱟ ᱤᱭᱟᱹ ᱵᱟᱹᱨᱩ ᱛᱮᱫ ᱫᱚ ᱢᱮᱱᱟᱜᱼᱟ ᱟᱫᱚ ᱚᱱᱟ ᱛᱟᱨᱚᱯ ᱫᱚ ᱵᱟᱹᱱᱩᱜ ᱵᱟᱹᱱᱩᱜᱼᱟ ᱾
ᱚ ᱛᱟᱨᱚᱯ ᱫᱚ ᱛᱟᱦᱚᱞᱮ ᱧᱮᱞ ᱵᱟᱲᱟ ᱠᱟᱜ ᱜᱮᱭᱟᱢ ᱛᱚ ᱧᱮᱞ ᱫᱚ
ᱦᱮᱸ ᱧᱮᱞ ᱫᱚᱦᱚ ᱧᱮᱞ ᱦᱩᱭ ᱠᱟᱱᱟ
ᱚ ᱟᱨ ᱡᱚᱢ ᱫᱚ
ᱡᱚᱢ ᱫᱚ ᱵᱟᱹᱧ ᱡᱚᱢ ᱠᱟᱜᱼᱟ ᱾
ᱚ ᱦᱮᱸ ᱚᱱᱟ ᱦᱚᱸ ᱟᱫᱚ ᱵᱟᱝ ᱧᱟᱢ ᱞᱮᱠᱷᱟᱡ ᱫᱚ ᱦᱮᱸ ᱦᱮᱸ ᱚᱱᱮ ᱚᱱᱟ ᱠᱚ ᱧᱟᱢᱚᱜᱼᱟ ᱟᱞᱮᱭᱟᱜ ᱵᱩᱨᱩ ᱠᱚᱨᱮ ᱫᱚ ᱛᱟᱦᱚᱞᱮ ᱚᱱᱠᱟ ᱡᱚ ᱚᱱᱠᱟᱱᱟᱜ ᱢᱟᱱᱮ ᱡᱚ ᱵᱤᱞᱤ ᱠᱚᱫᱚ ᱟᱯᱮᱥᱱ ᱫᱚ ᱪᱮᱫ ᱪᱮᱫ ᱡᱚ ᱠᱚ ᱧᱟᱢᱚᱜᱼᱟ ᱛᱟᱦᱚᱞᱮ
ᱟᱞᱮᱥᱮᱫ ᱫᱚ ᱟᱱᱮ ᱠᱩᱫ ᱧᱟᱢᱚᱜᱼᱟ ᱱᱮᱛᱟᱨ ᱚᱱᱟ ᱠᱩᱫᱽᱵᱤᱞᱤ ᱟᱨ ᱵᱟᱹᱨᱩ
ᱦᱳᱭ ᱟᱨ
ᱵᱟᱹᱨᱩ ᱟᱨ ᱟᱨᱮᱢ ᱠᱷᱤᱡᱩᱨ
ᱦᱮᱸ
ᱟᱨ ᱛᱮᱨᱮᱞ
ᱚ ᱟᱪᱷᱟ ᱟᱪᱷᱟᱪ
ᱦᱮ ᱚᱱᱟ ᱠᱚᱜᱮ ᱧ ᱟᱞ
ᱦᱮᱸ
ᱛᱮᱤᱨᱤᱞ ᱦᱚᱸ ᱢᱟᱱᱮ ᱱᱮᱛᱟᱨ ᱫᱚ ᱢᱟᱱᱮ ᱠᱚᱢ ᱟᱠᱟᱱᱟ ᱫᱟᱨᱮ ᱦᱚᱸ ᱢᱟᱱᱮ ᱢᱤᱫᱴᱮᱱ ᱢᱟᱨᱮ ᱫᱟᱨᱮ ᱢᱮᱱᱟᱜᱼᱟ᱾
ᱦᱮᱸ
ᱦᱩᱸ ᱦᱩᱸ
ᱛᱟᱹᱣ ᱨᱮᱦᱚᱸ ᱚᱱᱠᱟ ᱱᱟᱹᱣᱟᱭᱚᱜ ᱞᱮᱠᱟ ᱫᱚ ᱯᱮ ᱧᱟᱢᱮᱫ ᱜᱮᱭᱟ ᱥᱮ
ᱦᱮᱸ ᱦᱮᱸ ᱱᱟᱹᱣᱟᱺᱭ ᱞᱮᱠᱟ ᱫᱚᱞᱮ ᱧᱟᱢ
ᱦᱳᱭ
ᱦᱩᱸ
ᱟᱞᱮ ᱦᱚᱸ ᱚᱱᱠᱟ ᱫᱚ ᱟᱞᱮ ᱫᱚ ᱵᱩᱨᱩ ᱫᱤᱥᱚᱢ ᱠᱟᱱ ᱜᱮᱭᱟᱞᱮ ᱞᱟᱹᱭ ᱞᱮᱠᱷᱟᱱ ᱫᱚ ᱟᱫᱚ ᱟᱞᱮᱥᱮᱱ ᱫᱚ ᱦᱟᱸᱜ ᱵᱟᱠᱷᱟᱡ ᱡᱚ ᱵᱤᱞᱤ ᱫᱚ ᱦᱟᱸᱜ ᱡᱚᱛᱚ ᱞᱮᱠᱟ ᱜᱮᱞᱮ ᱧᱟᱢᱟ ᱧᱟᱢ ᱫᱚ ᱡᱮᱢᱚᱱ ᱟᱢᱵᱟᱵᱩᱛᱤ ᱯᱟᱨᱚᱢ ᱦᱚᱞᱟ ᱡᱮᱢᱚᱱ ᱠᱟᱱᱴᱷᱟᱲ ᱠᱚ ᱵᱷᱟᱹᱞᱤ ᱜᱮ ᱡᱚᱢ ᱵᱟᱲᱟ ᱦᱩᱭᱱᱟ
ᱦᱮᱸ ᱦᱮᱸ
ᱟᱞᱮᱭᱟᱜ ᱜᱮ ᱫᱟᱨᱮ ᱠᱚ ᱢᱮᱱᱟᱜᱼᱟ ᱠᱟᱱᱴᱷᱟᱲ ᱠᱚ
ᱦᱮᱸ
ᱟᱨ ᱛᱟᱦᱚᱞᱮ ᱢᱟᱱᱟᱣ ᱵᱟᱲᱟ ᱞᱮᱫᱼᱟ ᱯᱮ ᱥᱮ ᱵᱟᱝ ᱛᱟᱦᱚᱞᱮ ᱪᱮᱫ ᱞᱮᱠᱟ ᱟᱵᱟᱵᱩᱛᱤ ᱠᱚᱫᱚ
ᱟᱢᱵᱟᱵᱩᱛᱤ ᱠᱚᱫᱚ ᱢᱟᱱᱟᱣ ᱵᱚᱞᱛᱮ ᱟᱞᱮ ᱥᱮᱫ ᱫᱚ ᱚᱱᱟ ᱟᱢᱵᱟᱵᱩᱛᱤ ᱫᱚ ᱢᱟᱱᱮ ᱡᱚᱵᱤᱞᱤ ᱨᱮᱱᱟᱜ ᱜᱮᱛᱚ ᱠᱟᱱᱟ ᱚᱱᱟ ᱫᱚ ᱡᱚᱵᱤᱞᱮ ᱠᱚᱜᱮ ᱠᱚ ᱡᱚᱢᱟ ᱟᱫᱚ ᱢᱟᱱᱟᱣ ᱦᱩᱭᱮᱱ ᱜᱮᱭᱟ ᱵᱷᱟᱹᱭ
ᱚ ᱦᱳᱭ ᱟᱞᱮ ᱥᱮᱱ ᱫᱚ ᱟᱨ ᱚᱱᱟ ᱟᱵᱟᱵᱩᱛᱤ ᱨᱮᱜᱮ ᱫᱚᱢᱮ ᱯᱤᱴᱷᱟᱹ ᱞᱟᱴᱷᱟᱭᱟᱠᱚ
ᱟᱞᱮ ᱥᱮᱫ ᱫᱚ ᱚᱱᱮ ᱯᱤᱴᱷᱟᱹ ᱞᱟᱴᱷᱟ ᱫᱚ ᱵᱟᱠᱚ ᱯᱤᱴᱷᱟᱹ ᱞᱟᱴᱷᱟᱭᱟ ᱥᱩᱫᱩ ᱚᱱᱟ ᱚᱱᱟ ᱠᱟᱱᱴᱷᱟᱲ ᱵᱤᱞᱤ ᱩᱞ ᱵᱤᱞᱤ ᱠᱚᱜᱮ ᱠᱚ ᱡᱚᱢᱟ ᱢᱟᱱᱮ ᱯᱤᱴᱷᱟᱹ ᱞᱟᱴᱷᱟ ᱠᱚᱫᱚ ᱵᱟᱯᱮ ᱯᱤᱴᱷᱟᱹᱭᱟ
ᱟᱪᱷᱟ ᱟᱪᱷᱟ ᱛᱟᱦᱚᱞᱮ ᱡᱚᱢ ᱵᱟᱲᱟ ᱦᱩᱭ ᱞᱮᱱᱟ ᱥᱮ ᱵᱟᱝ
ᱦᱮᱸ ᱡᱚ ᱵᱤᱞᱤ ᱠᱚᱫᱚ ᱡᱚᱢ ᱦᱩᱭᱮᱱ ᱜᱮᱭᱟ
ᱦᱚᱸ ᱱᱟᱯᱟᱭ ᱠᱟᱛᱷᱟ ᱜᱮ ᱟᱞᱮ ᱦᱚᱸ ᱫᱚᱢᱮ ᱡᱚᱢ ᱵᱟᱲᱟ ᱦᱩᱭᱱᱟ ᱦᱚᱞᱟ ᱫᱚ ᱢᱮᱱ ᱮᱫᱼᱟᱞᱮ ᱟᱢᱵᱟᱵᱚᱛᱤ ᱠᱟᱱᱟ ᱟᱢᱵᱟᱵᱚᱛᱤ ᱞᱮᱠᱟᱱ ᱫᱤᱨᱮ ᱡᱩᱫᱤ ᱵᱟᱢ ᱡᱚᱢᱟ ᱛᱟᱦᱞᱮ
ᱦᱮᱸ ᱦᱮᱸ ᱟᱫᱚ ᱛᱟᱦᱞᱮ ᱯᱤᱴᱷᱟᱹ ᱞᱟᱴᱷᱟ ᱠᱚᱫᱚ ᱢᱟᱱᱮ ᱪᱮᱫ ᱯᱮ ᱯᱤᱴᱷᱟᱹ ᱞᱟᱴᱷᱟ ᱢᱟᱱᱮ ᱮᱸ
ᱚᱱᱠᱟ ᱫᱚ ᱦᱳᱭ ᱦᱳᱭ ᱡᱤᱞ ᱯᱤᱴᱷᱟᱹ ᱜᱮ
ᱟᱫᱚᱜ ᱯᱟᱹᱦᱤᱞ ᱦᱟᱯᱲᱟᱢ ᱵᱤᱫᱟᱹᱞ ᱠᱷᱚᱱ ᱱᱚᱣᱟ ᱫᱚ ᱧᱮᱞ ᱟᱹᱜᱩᱣ ᱠᱟᱱᱟ ᱥᱮ ᱥᱮ ᱡᱮ ᱱᱚᱣᱟ ᱫᱤᱱ ᱨᱮᱫᱚ ᱯᱤᱴᱷᱟᱹ ᱵᱟᱲᱟᱭᱟᱠᱚ ᱟᱫᱚ ᱚᱱᱟᱛᱮ ᱡᱷᱚᱛᱚ ᱦᱚᱲ ᱵᱟᱲᱟᱭᱟᱜ ᱜᱮᱭᱟ ᱛᱚ ᱫᱚᱢᱮ ᱠᱚ ᱯᱤᱴᱷᱟᱹᱭᱟ ᱟᱞᱮ ᱱᱚᱛᱮ ᱫᱚ
ᱦᱩᱸ ᱦᱮᱸ ᱟᱫᱚ ᱡᱟᱦᱟᱸ ᱠᱚ ᱢᱟᱱᱮ ᱠᱚ ᱥᱟᱵ ᱟᱹᱜᱩ ᱫᱚᱦᱚ ᱟᱹᱜᱩ ᱠᱟᱫᱟ ᱚᱱᱟ ᱠᱚᱫᱚ ᱠᱚᱨᱟᱣ ᱤᱫᱤ ᱜᱮᱭᱟ ᱠᱩ
ᱦᱮᱸ ᱦᱮᱸ ᱟᱨ ᱚᱱᱮ ᱞᱟᱹᱭ ᱜᱮᱭᱟ ᱠᱚ ᱡᱟᱦᱟᱸᱢ ᱧᱮᱞ ᱟᱹᱜᱩᱭᱟ ᱚᱱᱟ ᱜᱮᱥᱮᱢ ᱟᱢ ᱦᱚᱸᱢ ᱠᱟᱹᱢᱤᱭᱟ᱾
ᱦᱮᱸ ᱦᱮᱸ ᱦᱮᱸ
ᱟᱫᱚ ᱚᱱᱟ ᱞᱮᱠᱟᱛᱮ ᱫᱚᱢᱮ ᱟᱹᱰᱤ ᱡᱟᱹᱥᱛᱤ ᱜᱮ ᱢᱟᱱᱟᱣ ᱵᱟᱲᱟ ᱦᱩᱭ
ᱟᱨ ᱛᱟᱦᱞᱮ ᱱᱚᱜᱼᱚᱭ ᱦᱟᱸᱜ ᱥᱟᱢᱱᱮ ᱟᱵᱚᱣᱟᱜ ᱦᱩᱞ ᱢᱟᱦᱟ ᱠᱚ ᱥᱮᱴᱮᱨᱚᱜ ᱠᱟᱱᱟ ᱛᱟᱦᱞᱮ ᱪᱮᱫ ᱞᱮᱠᱟ ᱟᱯᱮ ᱚᱱᱟ ᱠᱚᱨᱮ ᱢᱟᱱᱟᱣ ᱵᱟᱛᱟᱣ ᱠᱚ ᱦᱩᱭᱩᱜ-ᱟ ᱥᱮ ᱵᱟᱝ ᱜᱮ?
ᱟᱞᱮ ᱥᱮᱫ ᱫᱚ ᱦᱮᱸ ᱢᱟᱱᱟᱣ ᱵᱟᱛᱟᱣ ᱫᱚ ᱦᱩᱭᱩᱜ-ᱟ ᱢᱟᱱᱮ ᱩᱱᱟᱹᱜ ᱡᱟᱠ ᱟᱛᱮᱫ ᱫᱚ ᱵᱟᱝ ᱢᱟᱱᱮ ᱢᱟᱱᱮ ᱥᱩᱫᱷᱩ ᱚᱱᱟ ᱪᱤᱨ ᱛᱮᱫ ᱠᱚ ᱩᱰᱷᱟᱹᱣᱟ ᱟᱨᱠᱤ ᱱᱤᱭᱚᱢ ᱞᱮᱠᱟ᱾
ᱚ ᱚ ᱢᱟᱱᱮ ᱢᱟᱱᱟᱣ ᱫᱚᱠᱚ ᱢᱟᱱᱟᱣ ᱜᱮᱭᱟ᱾
ᱦᱮᱸ ᱢᱟᱱᱟᱣ ᱫᱚᱠᱚ ᱢᱟᱱᱟᱣ ᱜᱮᱭᱟ᱾
ᱦᱳᱭ ᱟᱞᱮ ᱥᱮᱱ ᱦᱚᱸ ᱱᱚᱠᱟ ᱫᱚ ᱢᱟᱱᱟᱣ ᱜᱮᱭᱟ ᱠᱚ ᱥᱮᱫᱟᱭ ᱠᱷᱚᱱ ᱦᱮᱡ ᱟᱹᱜᱩ ᱟᱠᱟᱱᱟ ᱥᱮ
ᱦᱮᱸ ᱦᱮᱸ᱾
ᱟᱨ ᱚᱱᱟᱨᱮ ᱟᱵᱚᱨᱮᱱ ᱵᱤᱨ ᱵᱟᱱᱴᱟ ᱥᱤᱫᱩ ᱠᱟᱱᱩ ᱠᱚ ᱞᱟᱹᱲᱦᱟᱹᱭ ᱞᱮᱫᱼᱟ
ᱦᱮᱸ᱾
ᱟᱨ ᱤᱱᱟᱹ ᱫᱤᱱ ᱨᱮ ᱡᱩᱫᱤ ᱵᱟᱢ ᱢᱟᱱᱟᱣ ᱵᱟᱛᱟᱣᱟ ᱛᱟᱦᱚᱞᱮ ᱟᱫᱚ ᱛᱤᱥᱮᱢ ᱢᱟᱱᱟᱣ ᱵᱟᱛᱟᱣᱟ
ᱦᱮᱸ᱾
ᱟᱫᱚ ᱞᱟᱦᱟ ᱛᱮᱦᱚᱸ ᱦᱩᱞ ᱢᱟᱸᱦᱟ ᱞᱟᱥᱟᱲᱦᱮᱫ ᱛᱮ ᱦᱩᱭ ᱵᱟᱲᱟᱜ ᱠᱟᱱ ᱛᱟᱦᱮᱱᱟ ᱤᱭᱟᱹ ᱠᱚ ᱟᱹᱰᱤ ᱠᱤᱪᱷᱩ ᱜᱮ ᱟᱫᱚ ᱚᱱᱮ ᱮᱱᱮᱡ ᱥᱮᱨᱮᱧ ᱠᱚ ᱟᱫᱚ ᱚᱱᱮ ᱢᱟᱲᱟᱝ ᱢᱟᱱᱮ ᱠᱤᱪᱷᱩ ᱫᱤᱱ ᱢᱟᱲᱟᱝ ᱜᱮ ᱚᱱᱮ ᱠᱤᱪᱷᱩ ᱫᱤᱱ ᱢᱟᱲᱟᱝ ᱫᱚ ᱵᱟᱝ ᱢᱟᱱᱮ ᱦᱩᱭᱮᱱ ᱜᱮᱭᱟ ᱞᱟᱹᱭ ᱵᱟᱲᱟ ᱠᱮᱫᱟ ᱠᱚ ᱡᱮ ᱱᱚᱣᱟ ᱦᱩᱞ ᱢᱟᱦᱟ ᱨᱮᱫᱚ ᱮᱱᱮᱡ ᱥᱮᱨᱮᱧ ᱠᱚᱫᱚ ᱵᱟᱝ ᱠᱟᱱᱟ᱾
ᱦᱮᱸ ᱦᱮᱸ᱾ ᱩᱱ ᱦᱤᱞᱚᱜ ᱫᱚ ᱢᱟᱱᱮ
ᱤᱭᱟᱹ ᱫᱤᱱ ᱠᱟᱱᱟ ᱥᱮ ᱢᱟᱱᱮ ᱨᱟᱹᱥᱠᱟᱹ ᱫᱤᱱ ᱫᱚ ᱵᱟᱝ ᱠᱟᱱᱟ ᱥᱮ ᱚᱱᱟ ᱠᱷᱟᱹᱛᱤᱨ ᱩᱱᱠᱩ
ᱦᱳᱭ ᱦᱳᱭ ᱱᱤᱭᱟᱹ ᱞᱟᱹᱞᱟᱹᱭ ᱠᱚ ᱟᱵᱚᱨᱮᱱ ᱟᱵᱚᱨᱮᱱ ᱦᱚᱲ ᱜᱮᱥᱮ ᱥᱤᱫᱩ ᱠᱟᱹᱱᱩ ᱫᱚᱢ ᱢᱮᱱ ᱫᱟᱲᱮ ᱟᱠᱤᱱᱟ ᱩᱱᱠᱤᱱᱟᱜ ᱢᱟᱭᱟᱝ ᱠᱚ ᱞᱤᱸᱜᱤ ᱞᱮᱱᱟ ᱥᱮ ᱟᱫᱚ ᱚᱱᱟᱛᱮ ᱞᱟᱹᱭ ᱟᱠᱚ ᱮᱱᱮᱡ ᱥᱮᱨᱮᱧ ᱫᱚ ᱵᱟᱝ ᱠᱟᱱᱟ ᱟᱫᱚ ᱚᱱᱟ ᱦᱚᱛᱮᱡ ᱛᱮ ᱩᱱ ᱠᱷᱚᱱ ᱢᱟᱱᱟᱣ ᱵᱟᱛᱟᱣ ᱢᱟᱱᱮ ᱮᱱᱮᱡ ᱥᱮᱨᱮᱧ ᱠᱚᱫᱚ ᱵᱟᱝ ᱥᱩᱫᱷᱩ ᱚᱱᱟ ᱦᱟᱸᱜ ᱯᱩᱡᱟᱹ ᱠᱚ ᱞᱟᱹᱜᱤᱫ ᱜᱤ ᱦᱩᱭᱩᱜᱼᱟ ᱵᱚᱸᱜᱟ ᱵᱩᱨᱩ ᱠᱚ ᱟᱛᱮᱫ ᱜᱮ
ᱦᱮᱸ᱾ ᱟᱫᱚ ᱵᱚᱸᱜᱟ ᱵᱩᱨᱩ ᱥᱩᱢᱚᱭ ᱵᱚᱸᱜᱟ ᱠᱚ ᱦᱤᱡᱩᱜ ᱜᱮᱭᱟ?
ᱦᱳᱭ ᱦᱤᱡᱩᱜ ᱜᱮᱭᱟ ᱠᱚ ᱟᱫᱚ ᱱᱚᱣᱟ ᱨᱮᱫᱚ ᱚᱱᱠᱟ ᱨᱩᱢ ᱫᱷᱟᱹᱨᱤᱡ ᱫᱚ ᱵᱟᱝ ᱧᱮᱞ ᱵᱟᱲᱟ ᱢᱟᱱᱮ ᱚᱸᱰᱮ ᱵᱚᱸᱜᱟᱭᱟᱠᱚ ᱟᱨ ᱪᱮᱫ
ᱦᱮᱸ ᱦᱮᱸ᱾ ᱵᱟᱝ ᱠᱤᱪᱷᱩ ᱡᱟᱭᱜᱟ ᱨᱮ ᱚᱱᱠᱟ ᱟᱸᱡᱚᱢ ᱦᱩᱭ ᱟᱠᱟᱱᱟ ᱢᱟᱱᱮ ᱧᱮᱞ ᱫᱚ ᱵᱟᱝ ᱦᱩᱭ ᱟᱠᱟᱱᱟ ᱞᱟᱹᱭ ᱟᱠᱚ ᱵᱟᱝ ᱢᱟ ᱦᱮᱸ ᱵᱚᱸᱜᱟ ᱠᱚᱦᱚᱸ ᱠᱚ ᱨᱩᱢᱩᱜ ᱜᱮᱭᱟ ᱠᱚ ᱟᱨᱠᱤ
ᱦᱮᱸ ᱚᱱᱠᱟ ᱫᱚ ᱟᱡᱚᱢ ᱫᱩᱧ ᱟᱡᱚᱢ ᱠᱟᱜᱟ ᱠᱤᱱᱛᱩ ᱱᱚᱰᱮ ᱟᱞᱮ ᱱᱚᱣᱟ ᱥᱩᱨ ᱨᱮ ᱦᱩᱭᱩᱜᱼᱟ ᱛᱚ ᱚᱸᱰᱮ ᱫᱚ ᱚᱱᱠᱟ ᱫᱚ ᱱᱤᱛ ᱫᱷᱟᱨᱤᱡ ᱛᱮ ᱟᱹᱣᱤᱧ ᱧᱮᱞ ᱟᱛᱚ ᱦᱟᱸᱜ
ᱟᱞᱮ ᱥᱮᱫ ᱦᱚᱸ ᱚᱱᱠᱟ ᱫᱚ ᱦᱟᱸᱜ ᱵᱟᱝ ᱧᱮᱞ ᱟᱠᱟᱱᱟ ᱦᱟᱸᱜ
ᱦᱮᱸ ᱦᱮᱸ᱾
ᱟᱨ ᱚᱱᱟ ᱤᱭᱟᱹ ᱫᱚ ᱠᱚ ᱢᱟᱱᱟᱣᱟ ᱥᱮ ᱵᱟᱝ ᱚᱱᱟ ᱤᱭᱟᱹ ᱵᱤᱫᱩ ᱪᱟᱸᱫᱟᱱ ᱡᱟᱦᱟᱸ ᱚᱱᱚᱞ ᱵᱚᱸᱜᱟ
ᱦᱚᱸ ᱦᱳᱭ ᱦᱳᱭ ᱚᱱᱟ ᱦᱚᱸ ᱚᱱᱟ ᱦᱚᱸ ᱢᱟᱱᱟᱣ ᱦᱩᱭᱩᱜᱼᱟ ᱚᱱᱟ ᱦᱚᱸ ᱚᱱᱟ ᱠᱚᱫᱚ ᱟᱹᱛᱩ ᱨᱮ ᱢᱟᱱᱟᱣ ᱵᱟᱛᱟᱣ ᱦᱩᱭᱩᱜᱼᱟ᱾
ᱦᱮᱸ ᱜᱚᱢᱠᱮ
ᱟᱞᱮ ᱟᱹᱛᱩ ᱨᱮᱜᱮ ᱞᱮ ᱢᱟᱱᱟᱣ ᱵᱟᱛᱟᱣ ᱵᱟᱲᱟ ᱟᱠᱟᱫᱟ᱾
ᱚᱱᱟ ᱫᱚ ᱵᱚᱨᱚᱝ ᱮᱠᱫᱚᱢ ᱚᱱᱮ ᱟᱢ ᱮᱢ ᱞᱟᱹᱭ ᱠᱮᱫ ᱞᱮᱠᱟ ᱚᱱᱮ ᱨᱩᱢ ᱵᱚᱸᱜᱟ ᱠᱚ ᱚᱱᱮ ᱵᱤᱫᱩᱼᱪᱟᱸᱫᱟᱱ ᱟᱵᱚᱣᱟᱜ ᱤᱭᱟᱹ ᱵᱟᱹᱱᱩᱜᱼᱟ ᱢᱤᱫᱴᱟᱝ ᱥᱮᱨᱮᱧ ᱦᱳᱭ ᱦᱳᱭ ᱦᱳᱭ ᱚᱱᱟ ᱥᱮᱨᱮᱧ ᱚᱠ ᱛᱚ ᱫᱚᱢᱮ ᱜᱮ ᱵᱚᱸᱜᱟ ᱠᱚ ᱦᱤᱡᱩᱜᱼᱟ ᱚᱱᱟ ᱫᱚ ᱢᱟᱱᱟᱣ ᱵᱟᱛᱟᱣ ᱦᱩᱭᱩᱜ ᱜᱮᱭᱟ ᱢᱟᱱᱮ ᱩᱸᱻ ᱡᱚᱛᱚ ᱥᱮᱨᱢᱟ ᱜᱮ ᱚᱝᱠᱟ ᱚᱠᱟ ᱥᱮᱨᱢᱟ ᱦᱚᱸ ᱚᱝᱠᱟ ᱵᱟᱝ ᱪᱟᱞᱟᱣ ᱟᱠᱟᱱᱟ ᱡᱮ ᱵᱟᱞᱮ ᱢᱟᱱᱟᱣ ᱟᱠᱟᱫᱟ ᱛᱟᱦᱞᱮ ᱟᱯᱮ ᱢᱟᱱᱟᱣ ᱵᱟᱲᱟᱭ ᱜᱮᱭᱟ ᱛᱚ ᱚᱱᱟ ᱵᱤᱫᱩ- ᱪᱟᱸᱫᱟᱱ
ᱡᱩᱫᱤᱧ ᱢᱮᱱᱟ ᱢᱟᱱᱮ ᱟᱹᱛᱩ ᱨᱮᱫᱚ ᱵᱟᱞᱮ ᱢᱟᱱᱟᱣ ᱜᱮᱭᱟ ᱚᱱᱟ ᱢᱤᱫᱴᱟᱝ ᱤᱭᱟᱹ ᱢᱮᱱᱟᱜᱼᱟ ᱚᱸᱰᱮ ᱨᱚᱵᱤᱵᱟᱨ ᱨᱚᱵᱤᱵᱟᱨ ᱚᱸᱰᱮ ᱠᱚ ᱯᱟᱲᱦᱟᱣ ᱠᱚᱣᱟ ᱟᱨᱠᱤ ᱢᱟᱱᱮ ᱪᱤᱠᱤ ᱠᱚ ᱯᱟᱲᱦᱟᱣ ᱠᱚᱣᱟ ᱥᱩᱨ ᱨᱮᱜᱮ ᱢᱮᱱᱟᱜ-ᱟ ᱥᱩᱨ ᱨᱮᱜᱮ ᱟᱫᱚ ᱚᱸᱰᱮᱜᱮ ᱦᱩᱭᱩᱜ ᱜᱮᱭᱟ ᱚᱸᱰᱮ ᱦᱩᱭᱩᱜ ᱜᱮᱭᱟ ᱟᱫᱚ ᱚᱸᱰᱮ ᱜᱮᱞᱮ ᱥᱮᱱᱚᱜ ᱜᱮᱭᱟ ᱛᱟᱦᱮᱱᱟ
ᱚ, ᱛᱟᱦᱞᱮ ᱟᱯᱮ ᱚᱱᱛᱮ ᱫᱚ ᱪᱤᱠᱤ ᱛᱮᱦᱚᱸ ᱢᱟᱱᱮ ᱯᱟᱲᱦᱟᱜ ᱜᱮᱭᱟ ᱠᱚ ᱵᱟᱹᱲᱛᱤ ᱧᱚᱜ ᱜᱮ
ᱦᱮᱸ ᱦᱮᱸ ᱯᱟᱲᱦᱟᱜ